ᱦᱮᱞᱳ ᱦᱮᱸ ᱡᱚᱦᱟᱨ ᱜᱮ ᱡᱚᱦᱟᱨ
ᱪᱮᱫ ᱠᱚᱯᱮ ᱪᱤᱠᱟᱹ ᱵᱟᱲᱟᱭ ᱫᱟ?
ᱦᱮᱸ ᱱᱚᱜᱼᱚᱭ ᱪᱟᱥ ᱠᱟᱹᱢᱤ ᱠᱚ ᱞᱟᱜᱟᱣ ᱵᱟᱲᱟ ᱦᱩᱭ ᱠᱟᱱᱟ ᱛᱚ ᱟᱫᱚ ᱪᱟᱥ ᱠᱟᱹᱢᱤ ᱠᱚᱜᱮ ᱠᱟᱹᱴᱤᱡ ᱠᱚᱨᱟᱣ ᱦᱩᱭᱩᱜ ᱠᱟᱱᱟ
ᱟᱪᱪᱷᱟ ᱟᱪᱪᱷᱟ ᱦᱮᱸ ᱛᱚ ᱚᱲᱟᱜ ᱠᱚᱨᱮ ᱫᱚ ᱵᱮᱥ ᱵᱟᱲᱟ ᱜᱮᱭᱟᱯᱮ ᱡᱷᱚᱛᱚ ᱦᱚᱲ?
ᱦᱮᱸ ᱚᱲᱟᱜ ᱠᱚᱨᱮ ᱵᱮᱥ ᱵᱟᱲᱟ ᱜᱮ᱾
ᱟᱪᱪᱷᱟ ᱟᱪᱪᱷᱟ ᱴᱷᱤᱠ ᱜᱮᱭᱟ ᱛᱚ᱾ ᱛᱟᱦᱞᱮ ᱪᱮᱫ ᱠᱚᱯᱮ ᱪᱟᱥ ᱵᱟᱲᱟᱭᱮᱫᱟ ᱟᱯᱮ ᱫᱚ?
ᱟᱞᱮ ᱫᱚ ᱱᱮᱛᱟᱨ ᱫᱚ ᱦᱩᱲᱩ ᱜᱮᱞᱮ ᱪᱟᱥ ᱜᱮᱭᱟ ᱛᱚ ᱢᱟᱱᱮ ᱡᱟᱹᱯᱩᱫ ᱫᱤᱱ ᱫᱚ᱾ ᱥᱮᱨᱚᱠᱚᱢᱟᱜ ᱮᱴᱟᱜ ᱠᱤᱪᱷᱩ ᱫᱚ ᱵᱟᱝ ᱪᱟᱥ ᱦᱩᱭᱩᱜ ᱜᱮᱭᱟ ᱟᱨᱠᱤ ᱦᱩᱲᱩ ᱵᱟᱫ ᱠᱟᱛᱮᱜ
ᱟᱪᱪᱷᱟ ᱟᱪᱪᱷᱟ ᱛᱟᱦᱞᱮ ᱥᱮᱨᱢᱟ ᱨᱮᱫᱚ ᱟᱯᱮ ᱫᱚ ᱵᱟᱨ ᱫᱷᱟᱣ ᱜᱮᱯᱮ ᱦᱩᱲᱩ ᱠᱚᱯᱮ ᱪᱟᱥ ᱜᱮᱭᱟ
ᱥᱮᱲᱮᱢ ᱥᱮᱨᱢᱟ ᱨᱮ ᱟᱞᱮ ᱫᱚ ᱵᱟᱨ ᱫᱷᱟᱣ ᱞᱮ ᱪᱟᱥ ᱜᱮᱭᱟ᱾
ᱟᱪᱪᱷᱟ ᱟᱪᱪᱷᱟ ᱦᱮᱸ ᱛᱚ
ᱦᱩᱸ
ᱟᱞᱮ ᱦᱚᱸ ᱱᱚᱜᱼᱚᱭ ᱥᱮᱨᱢᱟ ᱨᱮᱫᱚ ᱵᱟᱨ ᱫᱷᱟᱣ ᱜᱮᱞᱮ ᱪᱟᱥᱟ ᱢᱤᱫ ᱫᱷᱟᱣ ᱫᱚ ᱠᱮᱱᱮᱞ ᱫᱟᱜ ᱞᱮ ᱧᱟᱢ ᱜᱮᱭᱟ ᱟᱨ ᱱᱤᱛᱚᱜ ᱫᱚ ᱱᱚᱜᱼᱚᱭ ᱥᱮᱨᱢᱟ ᱡᱟᱹᱲᱤ ᱴᱟᱭᱤᱢ ᱛᱚ ᱟᱫᱚ ᱱᱤᱛᱚᱜ ᱫᱚ ᱱᱚᱜ ᱵᱚᱨ ᱳᱭ ᱤᱭᱟᱹ ᱥᱮᱨᱢᱟ ᱫᱟᱜ ᱛᱮᱜᱮᱞᱮ ᱪᱟᱥ ᱵᱟᱲᱟᱭ ᱜᱮᱭᱟᱞᱮ
ᱟᱪᱪᱷᱟ ᱟᱪᱪᱷᱟ ᱦᱮᱸᱛᱚ ᱛᱟᱦᱚᱞᱮ
ᱪᱟᱥ ᱵᱟᱲᱟᱭ ᱜᱮᱭᱟ ᱥᱮ ᱵᱟᱝᱜᱮ?
ᱦᱮᱸ ᱥᱚᱵᱡᱤ ᱠᱚ ᱪᱟᱥ ᱵᱟᱲᱟ ᱦᱩᱭᱩᱜ ᱜᱮᱭᱟ ᱦᱟᱱᱮ ᱢᱟᱱᱮ ᱡᱚᱠᱷᱚᱱ ᱥᱤᱛᱩᱝ ᱥᱩᱢᱚᱭ ᱩᱱ ᱪᱟᱥ ᱵᱟᱲᱟ ᱦᱩᱭᱩᱜ ᱜᱮᱭᱟ ᱥᱚᱵᱽᱡᱤ ᱠᱚᱫᱚ ᱟᱨᱠᱤ ᱾
ᱟᱪᱪᱷᱟ ᱟᱪᱪᱷᱟ ᱦᱮᱸ ᱛᱚ ᱾
ᱦᱮᱸ ᱾
ᱪᱮᱫ ᱠᱚᱫᱚᱯᱮ ᱪᱟᱥ ᱵᱟᱲᱟᱭ ᱜᱮᱭᱟ ᱥᱚᱵᱡᱤ ᱠᱚᱫᱚ?
ᱥᱚᱵᱡᱤ ᱠᱚᱫᱚ ᱪᱮᱫ ᱠᱚ
ᱚᱱᱮ ᱚᱱᱮ ᱨᱟᱵᱟᱝ ᱪᱟᱵᱟ ᱞᱮᱠᱷᱟᱱ ᱜᱮᱛᱚ ᱢᱟᱱᱮ ᱠᱟᱞᱞᱟ ᱠᱟᱞᱞᱟ ᱪᱟᱥ ᱦᱩᱭᱩᱜ ᱜᱮᱭᱟ, ᱛᱟᱯᱚᱨ ᱟᱞᱩ ᱠᱚ, ᱵᱮᱸᱜᱟᱲ ᱠᱚ ᱛᱟᱦᱮᱱ ᱜᱮᱭᱟ ᱴᱟᱢᱟ ᱴᱟᱢᱟᱴᱳ ᱠᱚ ᱛᱟᱦᱮᱱ ᱜᱮᱭᱟ ᱛᱟᱯᱚᱨ ᱚᱱᱠᱟ ᱢᱟᱱᱮ ᱡᱚᱛᱚ ᱦᱚᱲ ᱟᱨᱠᱤ ᱦᱮᱸ ᱢᱟᱱᱮ ᱟᱭᱢᱟ ᱞᱮᱠᱟᱱᱟᱜ ᱢᱟᱱᱮ ᱥᱚᱵᱽᱡᱤ ᱠᱚᱠᱚ ᱪᱟᱥ ᱜᱮᱭᱟ ᱟᱨᱠᱤ ᱾
ᱟᱪᱪᱷᱟ ᱟᱪᱪᱷᱟ ᱦᱮᱸ ᱛᱚ ᱾
ᱦᱮᱸ ᱾
ᱦᱢᱢ ᱟᱞᱮ ᱦᱚᱸ ᱥᱚᱵᱽᱡᱤ, ᱦᱮᱸ ᱪᱮᱫ?
ᱟᱯᱮ ᱫᱚ ᱛᱟᱦᱚᱞᱮ ᱪᱮᱫ ᱠᱚᱯᱮ ᱪᱟᱥ ᱜᱮᱭᱟ ᱟᱨᱠᱤ?
ᱟᱞᱮ ᱫᱚ ᱟᱸᱡ ᱟᱭᱢᱟ ᱨᱚᱠᱚᱢᱟᱜ ᱜᱮᱞᱮ ᱪᱟᱥ ᱵᱟᱲᱟᱭ ᱜᱮᱭᱟ ᱡᱚᱛᱚ ᱨᱚᱠᱚᱢᱟᱜ ᱜᱮ ᱛᱚ ᱡᱟᱦᱟᱸ ᱡᱟᱦᱟᱸ ᱞᱮᱠᱟᱱ ᱥᱤᱡᱤᱱᱟ ᱟᱨ ᱟᱞᱮᱥᱮᱫ ᱫᱚ ᱦᱟᱢᱮᱥᱟ ᱜᱮ ᱢᱟᱱᱮ ᱠᱷᱮᱛ ᱵᱟᱹᱫᱽ ᱠᱚᱫᱚ ᱱᱚᱝᱠᱟᱼᱼ ᱯᱩᱲᱭᱟᱹ ᱫᱚ ᱵᱟᱝ ᱛᱟᱦᱮᱱ ᱜᱮᱭᱟ ᱢᱟᱱᱮ ᱯᱷᱟᱠᱟ ᱫᱚ ᱵᱟᱝ ᱛᱟᱦᱮᱱ ᱜᱮᱭᱟ ᱡᱟᱦᱟᱱᱟᱜ ᱫᱚ ᱵᱟᱝ ᱡᱟᱦᱟᱱᱟᱜ ᱫᱚᱠᱚ ᱨᱚᱦᱚᱭ ᱵᱟᱲᱟᱭ ᱜᱮᱭᱟ ᱠᱚ ᱛᱚ ᱱᱟᱜ ᱟᱹᱞᱩ ᱠᱚᱫᱚ ᱨᱚᱦᱚᱭ ᱵᱟᱲᱟ ᱦᱩᱭ ᱞᱮᱱ ᱜᱮᱭᱟ ᱛᱟᱯᱚᱨᱮ ᱱᱚᱜᱼᱚᱭ ᱱᱚᱝᱠᱟ ᱜᱮ ᱟᱹᱞᱩ ᱠᱚᱨᱮᱱᱟᱜ ᱫᱟᱢ ᱦᱚᱸ ᱵᱟᱝ ᱦᱩᱭ ᱞᱮᱱᱟ ᱵᱮᱥ ᱴᱷᱤᱠ ᱟᱫᱚ ᱱᱚᱜᱼᱚᱭ ᱱᱚᱝᱠᱟ ᱥᱚᱵᱽᱡᱤ ᱵᱚᱞᱛᱮ ᱫᱚ ᱵᱮᱸᱜᱟᱲ ᱠᱚ, ᱦᱚᱛᱚᱫ ᱠᱚ, ᱠᱚᱸᱰᱷᱟ ᱠᱚ, ᱮᱸ ᱠᱟᱞᱞᱟ ᱠᱚ, ᱡᱷᱤᱸᱜᱟᱹ ᱠᱚ ᱟᱨ ᱟᱭᱢᱟ ᱨᱚᱠᱚᱢᱟᱜ ᱟᱲᱟᱜ ᱠᱚ ᱛᱟᱯᱚᱨ ᱯᱮᱸᱭᱟᱡ ᱨᱚᱥᱩᱱ ᱠᱚ ᱡᱚᱛᱚ ᱨᱚᱠᱚᱢᱟᱜ ᱜᱮᱞᱮ ᱪᱟᱥ ᱵᱟᱲᱟᱭᱟ ᱠᱤᱪᱩ ᱦᱚᱲ ᱫᱚ ᱡᱚᱛᱚ ᱦᱚᱲ ᱫᱚ ᱡᱚᱛᱚ ᱦᱚᱲ ᱜᱮᱠᱚ ᱪᱟᱥ ᱵᱟᱲᱟᱭᱟ ᱟᱫᱚ ᱠᱤᱪᱷᱩ ᱦᱚᱲ ᱫᱚ ᱢᱮᱱᱟᱜ ᱠᱚᱣᱟ ᱡᱟᱦᱟᱸᱦᱭ ᱫᱚ ᱤᱭᱟᱹ ᱢᱟᱱᱮ ᱟᱠᱷᱨᱤᱧ ᱞᱟᱹᱜᱤᱫ ᱠᱚ ᱪᱟᱥ ᱵᱟᱲᱟᱭᱟᱠᱚ ᱟᱨ ᱠᱤᱪᱷᱩ ᱦᱚᱲ ᱫᱚ ᱢᱟᱱᱮ ᱥᱩᱫᱩ ᱚᱲᱟᱜ ᱡᱚᱢ ᱞᱟᱹᱜᱤᱫ ᱴᱩᱠᱩ ᱜᱮ ᱾
ᱦᱮᱸ ᱦᱮᱸ ᱦᱮᱸ ᱦᱮᱸ ᱦᱮᱸ
ᱡᱚᱛᱚ ᱦᱚᱲ ᱫᱚ ᱪᱟᱥ ᱫᱚ ᱪᱟᱥ ᱵᱟᱲᱟᱭ ᱜᱮᱭᱟ ᱠᱚ, ᱛᱟᱦᱞᱮ ᱟᱯᱮ ᱫᱚ ᱢᱟᱱᱮ ᱪᱟᱥ ᱵᱟᱲᱟ ᱟᱯᱮ ᱥᱚᱵᱽᱡᱤ ᱠᱚᱫᱚᱯᱮ ᱪᱟᱥ ᱵᱟᱲᱟᱭᱮᱫ ᱫᱚ ᱛᱟᱦᱚᱞᱮ ᱚᱲᱟᱜ ᱡᱚᱢ ᱞᱟᱹᱜᱤᱫᱤᱫ ᱥᱮ ᱟᱠᱷᱨᱤᱤᱧ ᱞᱟᱹᱜᱤᱫ?
ᱦᱮᱸ ᱟᱠᱷᱨᱤᱧ ᱞᱟᱹᱜᱤᱫ ᱦᱚᱸ ᱪᱟᱥ ᱢᱟᱱᱮ ᱟᱠᱷᱨᱤᱧ ᱞᱟᱹᱜᱤᱫ ᱜᱮ ᱪᱟᱥ ᱫᱚ ᱪᱟᱥ ᱵᱟᱲᱚᱜ ᱜᱮᱭᱟ ᱾ ᱚᱸᱰᱮ ᱠᱷᱚᱱᱟᱜ ᱜᱮᱛᱚ ᱢᱟᱱᱮ ᱦᱮᱸ ᱚᱸᱰᱮ ᱠᱷᱚᱱᱟᱜ ᱜᱮᱛᱚ ᱢᱟᱱᱮ ᱚᱲᱟᱜ ᱞᱟᱹᱜᱤᱫ ᱦᱚᱸ ᱦᱩᱭᱩᱜ ᱜᱮᱭᱟ
ᱦᱮᱸ ᱦᱮᱸ ᱦᱮᱸ ᱦᱮᱸ ᱵᱟᱝ ᱟᱫᱚ ᱚᱱᱟᱜᱮ ᱟᱫᱚ ᱚᱲᱟᱜ ᱥᱩᱢᱩᱝ ᱞᱟᱹᱜᱤᱫ ᱜᱮ ᱥᱮ ᱢᱟᱱᱮ ᱟᱹᱠᱷᱨᱤᱧ ᱵᱟᱲᱟ ᱞᱟᱹᱜᱤᱫ ᱜᱮ
ᱵᱟᱝ ᱵᱟᱝ ᱦᱮᱸᱛᱚ ᱦᱮᱸ ᱟᱫᱚ ᱥᱮᱨᱮᱠᱚᱢ ᱟᱞᱮ ᱥᱮᱫ ᱫᱚ ᱢᱟᱱᱮ ᱪᱟᱥ ᱫᱚᱞᱮ ᱪᱟᱥ ᱜᱮᱭᱟ ᱴᱷᱤᱠ ᱜᱮᱭᱟ ᱛᱟᱯᱚᱨ ᱟᱞᱮᱥᱮᱫ ᱫᱚ ᱢᱟᱱᱮ ᱵᱤᱨ ᱠᱚ ᱢᱮᱱᱟᱜᱼᱟ ᱥᱮ ᱟᱫᱚ ᱠᱟᱹᱴᱤᱡ ᱟᱞᱮ ᱥᱮᱫ ᱫᱚ ᱦᱟᱹᱛᱤ ᱟᱹᱰᱤ ᱡᱩᱨ ᱢᱮᱱᱟᱜ ᱠᱚᱣᱟ ᱟᱹᱰᱤ ᱵᱮᱥᱤ ᱠᱟᱭᱛᱮ ᱟᱨᱠᱤ ᱾
ᱟᱪᱪᱷᱟ ᱟᱪᱪᱷᱟ ᱦᱮᱸᱛᱚ, ᱛᱟᱦᱞᱮ ᱟᱯᱮ ᱫᱚ ᱢᱟᱱᱮ ᱵᱤᱨ ᱫᱤᱥᱚᱢ ᱯᱮ ᱯᱲᱟᱜ ᱠᱟᱱᱟ ᱛᱟᱭᱛᱚ?
ᱟᱪᱪᱷᱟ ᱦᱮᱸ ᱦᱮᱸ ᱟᱞᱮ ᱫᱚ ᱵᱤᱨ ᱫᱤᱥᱚᱢᱞᱮ ᱯᱟᱲᱟᱜ ᱠᱟᱱᱟ ᱟᱨᱠᱤ ᱾
ᱟᱪᱪᱷᱟ ᱦᱮᱸᱛᱚ ᱟᱫᱚ ᱱᱚᱜ ᱱᱚᱝᱠᱟ ᱡᱟᱦᱱᱟᱜ ᱜᱮᱯᱮ ᱪᱟᱥᱟ ᱡᱮᱢᱚᱱ ᱦᱩᱲᱩ ᱦᱚᱸᱯᱮ ᱪᱟᱥ ᱨᱮᱦᱚᱸ ᱟᱨ ᱥᱚᱵᱽᱡᱤ ᱠᱚᱫᱚᱯᱮ ᱪᱟᱥ ᱨᱮᱚᱸ ᱡᱮᱦᱩᱛᱩ ᱥᱩᱨ ᱨᱮ ᱵᱤᱨ ᱢᱮᱱᱟᱜᱼᱟ ᱟᱫᱚ ᱱᱚᱝᱠᱟ ᱢᱚᱬᱮ ᱠᱟᱴᱟ ᱠᱚ ᱫᱤᱱ ᱜᱮᱠᱚ ᱦᱤᱨᱤ ᱯᱮᱭᱟ ᱠᱚ ᱛᱟᱦᱚᱞᱮ ᱟᱫᱚ ᱥᱚᱵᱽᱡᱤ ᱠᱚᱠᱚ ᱱᱚᱥᱴᱚᱭᱮᱫ ᱛᱟᱯᱮᱭᱟ ᱦᱩᱲᱩ ᱠᱚᱠᱚ ᱱᱚᱥᱴᱚᱭᱮᱫ ᱛᱟᱯᱮᱭᱟ ᱵᱟᱝ ᱥᱮ?
ᱦᱮᱸ ᱦᱮᱸ ᱦᱮᱸ ᱾
ᱟᱪᱪᱷᱟ ᱟᱪᱪᱷᱟ ᱦᱮᱸᱛᱚ, ᱱᱚᱝᱠᱟ ᱜᱮ ᱟᱞᱮ ᱥᱮᱫ ᱫᱚ ᱵᱤᱨ ᱫᱤᱥᱚᱢ ᱫᱚ ᱵᱤᱨ ᱫᱤᱥᱚᱢ ᱜᱮᱞᱮ ᱞᱟᱹᱭᱟ ᱾ ᱠᱤᱱᱛᱩ ᱢᱟᱱᱮ ᱵᱤᱨ ᱡᱟᱯᱟᱜ ᱩᱛᱟᱹᱨ ᱨᱮ ᱢᱮᱱᱟᱜ ᱞᱮᱭᱟ ᱟᱞᱮ ᱫᱚ ᱦᱚᱸ ᱾
ᱟᱪᱪᱷᱟ ᱟᱪᱪᱷᱟ, ᱵᱤᱨ ᱡᱟᱯᱟᱜ ᱩᱛᱚᱨ ᱨᱮ ᱛᱟᱦᱚᱞᱮ ᱢᱟᱱᱮ ᱛᱚ ᱚᱱᱠᱟ ᱵᱟᱝᱠᱚ ᱪᱟᱞᱟᱣ ᱵᱟᱲᱟᱯᱮ ᱜᱮᱭᱟ ᱾
ᱵᱟᱝ ᱵᱟᱝ ᱵᱟᱝ, ᱟᱞᱮ ᱥᱮᱫ ᱫᱚ ᱚᱝᱠᱟ ᱫᱚ ᱵᱟᱠᱚ ᱦᱮᱡ ᱵᱟᱲᱟᱜ ᱜᱮᱭᱟ ᱠᱚ ᱩᱱᱟᱹᱜ ᱫᱚ ᱾ ᱾ ᱛᱟᱦᱚᱞᱮ ᱚᱠᱟᱞᱮᱠᱟ ᱢᱟᱱᱮ ᱵᱤᱨ ᱫᱤᱥᱚᱢ ᱜᱮᱯᱮ ᱞᱟᱹᱭ ᱠᱮᱫᱟ ᱛᱚ ᱛᱟᱦᱚᱞᱮ ᱵᱤᱨ ᱫᱤᱥᱚᱢ ᱨᱮᱫᱚᱼᱼ ᱯᱩᱴᱠᱟᱹ ᱠᱚ ᱳᱠ ᱠᱚᱫᱚ ᱠᱚ ᱧᱟᱢᱚᱜ ᱠᱟᱱ ᱜᱮᱭᱟ ᱥᱮ ᱵᱟᱝ ᱜᱮ?
ᱦᱮᱸ ᱦᱮᱸ ᱯᱩᱠᱟᱹ ᱠᱚ ᱧᱟᱢᱚᱜ ᱠᱟᱱ ᱜᱮᱭᱟ ᱠᱚ ᱫᱟᱜ ᱵᱟᱲᱟᱭ ᱫᱟᱭ ᱥᱮ, ᱢᱟᱱᱮ ᱛᱤᱱ ᱫᱤᱱ ᱫᱟᱜ ᱦᱟᱛᱟᱲᱟᱭ ᱩᱱᱫᱤᱱ ᱢᱟᱱᱮ ᱧᱟᱢ ᱦᱟ ᱛᱟᱲᱚᱜ ᱜᱮᱭᱟ ᱠᱚ ᱟᱨᱠᱤ ᱯᱩᱴᱠᱟᱹ ᱠᱚᱫᱚ ᱾
ᱦᱮᱸ ᱦᱮᱸ ᱛᱚ, ᱟᱫᱚ ᱱᱚᱜᱼᱚᱭ ᱪᱮᱫ ᱞᱮᱠᱟ ᱫᱟᱜ ᱵᱟᱲᱟᱭᱮᱜ‌ ᱜᱮᱭᱟ ᱛᱮᱦᱮᱧ ᱜᱟᱯᱟ ᱫᱚ?
ᱦᱮᱸ ᱛᱮᱦᱮᱧ ᱢᱤᱜ ᱜᱷᱟᱹᱲᱤ ᱫᱟᱜ ᱠᱮᱫᱟᱭ ᱛᱚ ᱛᱟᱨᱯᱚᱨᱼᱼ ᱥᱮᱨᱚᱠᱚᱢ ᱜᱮ ᱢᱟᱱᱮ ᱢᱤᱜ ᱵᱟᱨ ᱜᱷᱚᱱᱴᱟ ᱫᱟᱜ ᱠᱮᱫᱟᱭ ᱟᱨᱠᱤ ᱵᱷᱟᱜᱮ ᱜᱮ ᱾ ᱟᱨ ᱠᱤᱼᱼ
ᱟᱪᱪᱷᱟ ᱟᱪᱪᱷᱟ ᱦᱮᱸᱛᱚ, ᱟᱫᱚ ᱱᱚᱜᱼᱚ ᱱᱚᱝᱠᱟ ᱟᱞᱮ ᱥᱮᱫ ᱫᱚᱼᱼ ᱦᱚᱞᱟ ᱢᱟᱦᱫᱷᱮᱨ ᱠᱷᱚᱱ ᱫᱚ ᱠᱷᱟᱹᱞᱤ ᱥᱮᱛᱟᱜ ᱥᱚᱢᱚᱭ ᱴᱩᱠᱩ ᱜᱮᱼᱼ ᱱᱚᱴᱟ ᱫᱚᱥᱴᱟ ᱦᱟᱹᱵᱤᱡ ᱜᱮ ᱫᱟᱜ ᱫᱟᱭ ᱛᱟᱨᱯᱚᱨᱮ ᱫᱚ ᱟᱫᱚ ᱵᱟᱭ ᱫᱟᱜᱫᱟ ᱱᱚᱝᱠᱟᱭ ᱡᱚᱨᱚᱭ ᱫᱟᱭ ᱾ ᱟᱨ ᱥᱟᱨᱟᱫᱤᱱ ᱫᱚ ᱥᱤᱛᱳᱝ ᱮᱜᱼᱟᱭ ᱾
ᱚ ᱢᱟᱱᱮ ᱥᱤᱛᱳᱝ ᱫᱚ ᱟᱨᱠᱤ ᱢᱟᱱᱮ ᱵᱟᱭ ᱥᱤᱛᱳᱝ ᱠᱟᱫᱟ ᱛᱚ ᱢᱟᱱᱮ ᱫᱟᱜᱼᱼ ᱛᱤᱥ ᱫᱟᱜ ᱮᱫᱟ ᱢᱟᱱᱮ ᱨᱤᱢᱤᱞ ᱜᱮ ᱫᱚᱦᱚ ᱠᱟᱫᱟᱭ ᱾
ᱟᱨ ᱚᱱᱮ ᱫᱟᱜ ᱠᱮᱫᱟᱭ, ᱛᱟᱯᱚᱨ ᱚᱱᱮ ᱨᱤᱢᱤᱞ ᱨᱮᱜᱮ ᱛᱟᱦᱮᱱ ᱠᱟᱱᱟ ᱾ ᱡᱮ ᱥᱮᱛᱳᱝ ᱮᱫᱟᱭ ᱦᱮᱸ ᱚᱝᱠᱟ ᱥᱮᱛᱳᱝ ᱴᱟᱭᱤᱢᱼᱼ ᱛᱚ ᱢᱟᱱᱮ ᱚᱝᱠᱟ ᱫᱚ ᱵᱟᱝ ᱟᱨᱠᱤ ᱾
ᱟᱪᱪᱷᱟ ᱟᱪᱪᱷᱟ, ᱦᱮᱸ ᱛᱚ ᱾ ᱟᱫᱚ ᱟᱞᱮ ᱦᱚᱸ ᱱᱚᱜᱼᱚ ᱱᱚᱝᱠᱟ ᱜᱮ ᱟᱫᱚ ᱱᱚᱜᱼᱚᱭ ᱨᱚᱦᱚᱭ ᱠᱚᱜᱚ ᱟᱨᱟᱢᱵᱚ ᱠᱚᱱ ᱠᱟᱱ ᱜᱮᱭᱟ ᱾ ᱟᱹᱰᱤ ᱦᱚᱲᱢᱟ ᱠᱤᱪᱷᱩ ᱫᱤᱱ ᱢᱟᱲᱟᱝ ᱜᱮ ᱛᱚᱞᱟᱼᱼ ᱠᱚ ᱠᱚ ᱜᱤᱲᱤ ᱠᱮᱫᱟ ᱠᱚ, ᱨᱚᱦᱚᱭ ᱦᱚᱸ ᱟᱹᱣᱨᱤ ᱢᱟᱱᱮ ᱟᱹᱣᱨᱤ ᱦᱩᱭᱩᱜ ᱛᱟᱠᱚ ᱜᱮᱭᱟ ᱾ ᱠᱷᱮᱛ ᱠᱚᱠᱚ ᱛᱮᱭᱟᱨ ᱮᱛ ᱛᱟᱠᱚᱣᱟ, ᱵᱷᱤᱛᱟᱹ ᱠᱚᱠᱚ ᱪᱷᱟᱰᱟᱭ ᱫᱟᱠᱚ ᱱᱤᱛᱚᱜ ᱫᱚ ᱾
ᱟᱪᱪᱷᱟ ᱟᱪᱪᱷᱟ ᱾
ᱦᱮᱸᱛᱚ, ᱛᱟᱦᱚᱞᱮ ᱫᱚ ᱟᱯᱮ ᱥᱟᱜ ᱢᱟᱱᱮ ᱱᱚᱜᱼᱚ ᱱᱚᱝᱠᱟᱼᱼ ᱥᱟᱦᱟᱱ ᱥᱟᱠᱟᱢ ᱫᱚ ᱛᱟᱦᱚᱞᱮ ᱛᱚ ᱚᱱᱟ ᱠᱚᱜᱮ ᱯᱮ ᱧᱟᱢᱟ ᱛᱚ ᱵᱤᱨ ᱫᱤᱥᱚᱢ ᱦᱚᱲ ᱾ ᱛᱚ ᱵᱤᱨ ᱨᱮᱜᱮ ᱛᱚᱯᱮ ᱧᱟᱢᱟ ᱥᱟᱨᱡᱚᱢ ᱥᱟᱠᱟᱢ ᱾
ᱩᱱᱮᱥᱼᱼ ᱥᱟᱦᱟᱱ ᱥᱟᱠᱟᱢ ᱛᱮᱫᱚ ᱟᱨᱠᱤ ᱥᱮᱨᱚᱠᱚᱢ ᱫᱚ ᱚᱵᱷᱟᱵ ᱫᱚ ᱵᱟᱝ ᱜᱮᱭᱟ ᱟᱨᱠᱤ ᱡᱮ ᱥᱟᱦᱟᱱᱼᱼ ᱥᱟᱠᱟᱢ ᱠᱚᱛᱮᱜ ᱠᱟᱹᱴᱤᱡ ᱚᱵᱷᱟᱵ ᱜᱮᱭᱟᱞᱮ ᱚᱝᱠᱟᱱ ᱴᱟᱭᱤᱯ ᱫᱚ ᱟᱨᱠᱤ ᱵᱟᱝᱜᱮ ᱾
ᱟᱪᱪᱷᱟ ᱟᱪᱪᱷᱟ ᱦᱮᱸᱛᱚ ᱵᱮᱥ ᱜᱮ ᱛᱟᱦᱚᱞᱮ, ᱵᱟᱯᱮ ᱚᱵᱷᱟᱵ ᱵᱟᱲᱟᱭ ᱜᱮᱭᱟ ᱚᱱᱟᱜᱮ ᱵᱷᱟᱜᱤ ᱾ ᱟᱞᱮ ᱥᱮᱫ ᱦᱚᱸ ᱚᱵᱷᱟᱵ ᱫᱚ ᱵᱟᱝ ᱜᱮ ᱟᱫᱚ ᱡᱟᱦᱟᱸ ᱱᱟᱜ ᱜᱮ ᱱᱮᱛᱟᱨ ᱫᱚᱼᱼ ᱮᱸ ᱥᱳᱨ ᱠᱚᱨᱮ ᱫᱚ ᱥᱟᱨᱡᱚᱢ ᱵᱤᱨ ᱢᱟᱱᱮ ᱚᱱᱮ ᱛᱚ ᱥᱟᱨᱡᱚᱢ ᱟᱞᱮ ᱫᱚᱼᱼ ᱥᱟᱨᱡᱚᱢ ᱵᱤᱨ ᱫᱚ ᱥᱮᱨ ᱫᱚ ᱥᱩᱪᱨ ᱜᱮᱭᱟ ᱢᱟᱱᱮ ᱠᱷᱩᱵ ᱮᱠ ᱴᱟ ᱥᱩᱨ ᱫᱚ ᱵᱟᱝ ᱥᱩᱨᱟ, ᱛᱚ ᱩᱱᱟᱹᱜ ᱫᱚ ᱥᱟᱦᱟᱱ ᱠᱚᱫᱚ ᱚᱱᱮ ᱥᱟᱨᱡᱚᱢ ᱵᱤᱨ ᱠᱷᱚᱱᱟᱜ ᱫᱚ ᱵᱟᱞᱮ ᱟᱹᱜᱩ ᱵᱟᱲᱟᱭ ᱜᱮᱭᱟ ᱾ ᱟᱫᱚ ᱡᱟᱭᱦᱳᱠ ᱚᱱᱮ ᱥᱩᱨ ᱠᱚᱨᱮ ᱠᱚᱡᱼᱼ ᱪᱟᱜ ᱤᱭᱟᱹᱭ ᱜᱮᱭᱟ ᱛᱚ, ᱵᱟᱜᱟᱱ ᱠᱚ ᱛᱟᱦᱮᱱ ᱜᱮᱭᱟ ᱛᱚ ᱟᱠᱟᱥᱢᱩᱱᱤ ᱠᱚ ᱤᱭᱟᱹ ᱠᱚ ᱾
ᱟᱪᱪᱷᱟ ᱟᱪᱪᱷᱟ ᱾
ᱠᱤ ᱤᱭᱟᱹ ᱡᱟᱦᱟᱸ ᱛᱤᱥ ᱠᱚᱨᱮ ᱵᱤᱨ ᱠᱚᱠᱚ ᱢᱟᱜᱟ ᱾ ᱠᱚ ᱛᱚᱠᱷᱚᱱ ᱚᱱᱟ ᱜᱮ ᱥᱟᱦᱟᱱ ᱟᱹᱜᱩ ᱦᱩᱭᱩᱜ ᱜᱮᱭᱟ ᱛᱚ ᱚᱱᱟ ᱜᱮᱭᱟ ᱚᱱᱟᱜᱮ ᱟᱹᱰᱤ ᱫᱤᱱ ᱪᱟᱞᱟᱜ ᱜᱮᱭᱟ ᱟᱨ ᱜᱮᱥ ᱠᱚᱢᱟ ᱢᱮᱱᱟᱜ ᱜᱮᱭᱟ ᱱᱮᱛᱟᱨ ᱫᱚ᱾
ᱦᱮᱸ ᱦᱮᱸ ᱦᱮᱸ ᱦᱮᱛᱟᱨ ᱫᱚ ᱢᱟᱱᱮ ᱚᱠᱚᱭ ᱚᱠᱟ ᱞᱮᱠᱟ ᱢᱟᱱᱮ ᱥᱮᱨᱚᱠᱚᱢ ᱫᱚ ᱥᱟᱦᱟᱱ ᱠᱚᱛᱮ ᱫᱚ ᱵᱟᱝᱠᱚ ᱤᱥᱤᱱ ᱫᱟ ᱥᱮ ᱢᱟᱱᱮ ᱥᱟᱦᱟᱱ ᱛᱟᱦᱮᱸ ᱠᱟᱛᱮ ᱨᱮᱦᱚᱸ ᱦᱟᱱᱮ ᱜᱮᱥ ᱜᱮ ᱟᱨᱠᱤ ᱵᱤᱥᱤ ᱠᱟᱭᱛᱮ ᱜᱮᱥ ᱛᱮᱜᱮ ᱠᱚ ᱤᱥᱤᱱᱮᱫᱟ ᱾
ᱛᱚ ᱚᱱᱮ ᱜᱮᱥ ᱨᱮᱱᱟᱜ ᱫᱟᱢ ᱦᱚᱸ ᱫᱚᱢᱮ ᱵᱟᱹᱲᱛᱤᱭᱮᱱᱟ ᱛᱚ, ᱟᱫᱚ ᱚᱱᱟ ᱠᱷᱟᱹᱛᱤᱨ ᱛᱮ ᱟᱫᱚ ᱥᱟᱦᱟᱱ ᱠᱚᱛᱮ ᱜᱮᱠᱚ ᱤᱥᱤᱱ ᱵᱟᱲᱟᱭᱮᱜ ᱛᱟᱦᱮᱸᱜ ᱵᱟᱝ ᱫᱚ ᱵᱟᱝ ᱜᱮ᱾ ᱩᱱᱟᱹᱜ ᱴᱟᱠᱟ ᱫᱚ ᱟᱫᱚ ᱚᱠᱚᱭ ᱜᱮᱥ ᱠᱚ ᱵᱷᱚᱨᱟᱭᱟ᱾
ᱦᱮᱸ ᱦᱮᱸ ᱦᱮᱸ ᱠᱟᱹᱴᱤᱡ ᱱᱤᱭᱟᱹ ᱫᱷᱟᱣ ᱫᱚ ᱠᱟᱹᱴᱤᱡ ᱢᱟᱱᱮ ᱟᱹᱰᱤ ᱵᱤᱥᱤ ᱜᱮ ᱢᱟᱱᱮ ᱡᱟᱦᱟᱸᱭ ᱢᱟᱱᱮ ᱮᱠᱫᱚᱢ ᱜᱮ ᱜᱮᱥ ᱠᱚᱛᱮ ᱠᱚ ᱤᱥᱤᱱ ᱛᱟᱦᱮᱸ ᱩᱝᱠᱩ ᱫᱚ ᱠᱟᱹᱴᱤᱡ ᱢᱟᱱᱮ
ᱚᱥᱩᱵᱤᱫᱟ ᱪᱟᱵᱟ ᱞᱮᱢ ᱜᱮᱭᱟ ᱠᱚ, ᱦᱮᱸ ᱦᱮᱸ ᱦᱮᱸ ᱟᱫᱚ ᱱᱤ ᱛᱳᱜ ᱦᱚᱸ ᱚᱱᱠ ᱜᱮ ᱮᱠᱥᱚ ᱥᱟᱴ ᱴᱟᱠᱟ ᱠᱟᱛᱮᱫ ᱠᱤᱞᱳ ᱰᱷᱮᱨ ᱫᱚ ᱰᱷᱮᱨ ᱜᱮ ᱵᱚᱲᱚ ᱜᱮᱥ ᱨᱮᱦᱚᱸ ᱪᱮᱫ ᱟᱨ ᱪᱷ ᱴᱳ ᱜᱮᱥ ᱨᱮᱦᱚᱸ ᱪᱮᱫ᱾
ᱦᱮᱸ ᱛᱚ ᱦᱮᱸ ᱢᱟᱱᱮ ᱵᱟᱱᱟᱨ ᱜᱮᱭᱟ ᱟᱨᱠᱤ ᱜᱮᱥ ᱫᱚ ᱢᱟᱱᱮ ᱡᱟᱦᱟᱸᱭ ᱢᱟᱱᱮ ᱩᱱᱤ ᱫᱚ ᱢᱟᱱᱮ ᱜᱮᱥ ᱪᱷᱟᱲᱟ ᱜᱮ ᱢᱟᱱᱮ ᱮᱴᱟᱜ ᱠᱤᱪᱷᱩ ᱫᱚ ᱵᱟᱭ ᱤᱭᱟᱹᱭ ᱜᱮᱭᱟ ᱩᱱᱤ ᱫᱚ ᱢᱟᱱᱮ ᱵᱟᱫᱽᱫᱷᱚ ᱦᱟᱛᱟᱣ ᱦᱩᱭᱩᱜ ᱛᱟᱭᱟ ᱟᱨᱠᱤ ᱡᱟᱦᱟᱸ ᱛᱤᱱᱟᱹᱜ ᱠᱟᱛᱮ ᱜᱮ ᱟᱨ
ᱦᱳᱭ ᱟᱫᱚ ᱱᱚᱜ-ᱚᱭ ᱱᱚᱝᱠᱟ ᱵᱟᱡᱟᱨ ᱠᱚᱨᱮᱱ ᱪᱟᱹᱠᱨᱤ ᱵᱟᱹᱠᱨᱤ ᱦᱚᱲ ᱫᱚ ᱩᱱᱠᱩ ᱠᱤ ᱟᱨ ᱥᱟᱦᱟᱱ ᱛᱮ ᱠᱩ ᱠᱚ ᱤᱥᱤᱱᱟᱠᱚ ᱩᱱᱠᱩ ᱫᱚᱛᱚ ᱥᱟᱦᱟᱱ ᱛᱮ ᱵᱟᱠᱚ ᱤᱥᱤᱱᱟ ᱛᱚ ᱩᱱᱠᱩ ᱫᱚ ᱡᱟᱦᱟᱸ ᱛᱤᱱᱟᱹᱜ ᱨᱮᱦᱚᱸ ᱟᱫᱚ ᱩᱱᱠᱩ ᱫᱚ ᱛᱟᱦᱮᱱ ᱛᱟᱠᱚᱣᱟ ᱥᱮ ᱟᱵᱚ ᱟᱛᱳ ᱫᱤᱥᱚᱢ ᱞᱮᱠᱟ ᱫᱚ ᱵᱟᱝ ᱡᱮ ᱡᱟᱭᱦᱳᱠ ᱱᱤᱱᱟᱹᱜ ᱴᱟᱠᱟ ᱱᱚᱴ ᱢᱟᱱᱮ ᱫᱮᱠᱷᱮ ᱥᱩᱱᱮ ᱦᱚᱸ ᱠᱷᱚᱨᱪᱟ ᱦᱩᱭᱩᱜ ᱛᱟᱵᱚᱱᱟ ᱡᱟᱦᱟᱱᱟᱜ ᱜᱮ ᱟᱫᱚ ᱩᱱᱠᱩ ᱠᱷᱟᱱ ᱫᱚ ᱡᱟᱦᱟᱱᱟᱜ ᱜᱮ ᱮᱸᱦᱟᱛᱟᱣ ᱥᱟᱱᱟ ᱠᱚᱣᱟ ᱚᱱᱠᱟ ᱜᱮᱠᱚ ᱦᱟᱛᱟᱣ ᱫᱟᱲᱮᱭᱟᱜᱼᱟ ᱠᱚ᱾ ᱡᱚᱢ ᱫᱟᱲᱮᱭᱟᱜᱼᱟ ᱠᱚ ᱛᱟᱦᱮᱸ ᱫᱟᱲᱮᱭᱟᱜᱼᱟ ᱠᱚ ᱦᱚᱨᱚᱜ ᱫᱟᱲᱮᱭᱟᱜᱼᱟ ᱠᱚ᱾
ᱦᱮᱸ ᱦᱮᱸ ᱢᱟᱱᱮ ᱚᱵᱷᱟᱵ ᱢᱟᱱᱮ ᱩᱱᱠᱩ ᱫᱚ ᱥᱮᱨᱚᱠᱚᱢ ᱚᱵᱷᱟᱵ ᱫᱚ ᱵᱟᱹᱱᱩᱜ ᱛᱟᱠᱚᱣᱟ ᱥᱮ, ᱟᱵᱚ ᱞᱮᱠᱷᱟ ᱫᱚ ᱡᱮ
ᱛᱟᱦᱚᱞᱮ ᱟᱯᱮ ᱥᱮᱫ ᱫᱚ ᱛᱟᱦᱚᱞᱮ ᱱᱚᱜᱼᱚᱭ ᱡᱮ ᱠᱤᱪᱷᱩ ᱫᱤᱱ ᱢᱟᱲᱟᱝ ᱪᱟᱞᱟᱣᱱᱟ ᱠᱟᱱᱴᱷᱟᱲ ᱯᱚᱨᱚᱵᱽ ᱛᱟᱦᱚᱞᱮ ᱟᱯᱮ ᱥᱮᱫ ᱫᱚ ᱱᱚᱜᱼᱚᱭ ᱚᱢᱵᱚᱵᱚ ᱛᱤ ᱠᱚ ᱢᱟᱱᱟᱣᱟ ᱥᱮ ᱨᱚᱡᱚ ᱠᱚ ᱢᱟᱱᱟᱣᱟ?
ᱟᱞᱮ ᱥᱮᱫ ᱫᱚ ᱱᱚᱛᱮ ᱫᱚ ᱚᱢᱵᱚᱵᱚᱛᱤ ᱠᱚ ᱢᱟᱱᱟᱣ ᱜᱮᱭᱟ, ᱪᱮᱫ ᱨᱚᱡᱚ ᱫᱚ ᱪᱮᱫ ᱞᱮᱠᱟ?
ᱨᱚᱡᱚ ᱦᱚᱸ ᱚᱱᱠᱟᱱᱟᱜ ᱜᱮ ᱟᱫᱚ ᱞᱟᱹᱭᱟᱠᱚ ᱡᱮ ᱴᱟ ᱩᱲᱤᱥᱥᱟ ᱡᱟᱯᱟᱜ ᱦᱚᱲ ᱫᱚ ᱢᱟᱱᱮ ᱚᱱᱟ ᱫᱚ ᱨᱚᱡᱚ ᱠᱚ ᱢᱟᱱᱟᱣ ᱜᱮᱭᱟ ᱠᱚ, ᱢᱟᱱᱮ ᱟᱢᱵᱚ ᱛᱤ ᱡᱟᱦᱟᱸ ᱟᱵᱚ ᱵᱚᱱ ᱞᱟᱹᱭᱫᱟ ᱟᱞᱮ ᱦᱚᱸ ᱚᱢᱵᱚᱵᱚᱛᱤ ᱜᱮᱞᱮ ᱢᱟᱱᱟᱣᱟ᱾ ᱛᱟᱦᱞᱮ ᱟᱢᱵᱚᱵᱚᱛᱤ ᱫᱚ ᱪᱮᱫ ᱞᱮᱠᱟ ᱵᱮᱥ ᱵᱟᱲᱟ ᱜᱮ ᱵᱷᱟᱜᱮ ᱜᱮᱯᱮ ᱢᱟᱱᱟᱣ ᱵᱟᱲᱟᱭ ᱜᱮᱭᱟ ᱡᱳᱨᱥᱳᱨ ᱜᱮ? ᱥᱮ ᱮᱢᱱᱤ ᱜᱮ, ᱮᱸ ᱠᱟᱱᱴᱷᱟᱲ ᱠᱚᱠᱚ ᱡᱚᱢ ᱵᱟᱲᱟᱭ ᱜᱮᱭᱟ ᱯᱮ ᱚᱲᱟᱜ ᱠᱚᱨᱮ ᱜᱮᱯᱮ ᱛᱟᱦᱮᱸ ᱵᱟᱲᱟᱜ ᱜᱮᱭᱟ᱾
ᱟᱪᱪᱷᱟ ᱟᱪᱪᱷᱟ ᱟᱪᱪᱷᱟ᱾ ᱦᱮᱸ ᱛᱚ ᱢᱟᱱᱮ ᱟᱯᱮ ᱟᱯᱮ ᱥᱮᱫ ᱦᱚᱸᱛᱚ ᱛᱟᱦᱚᱞᱮ ᱚᱢᱵᱚᱵᱚᱛᱤ ᱜᱮ ᱥᱮ ᱪᱮᱫ ᱮᱢᱱᱤ?
ᱦᱮᱸ ᱦᱮᱸ ᱟᱞᱮ ᱥᱮᱫ ᱦᱚᱸ ᱟᱢᱵᱚᱵᱚᱛᱤ ᱜᱮ, ᱟᱢᱵᱚᱵᱚᱛᱤ ᱜᱮᱠᱚ ᱢᱟᱱᱟᱣᱟ᱾ ᱛᱟᱦᱚᱞᱮ ᱚᱱᱟᱜᱤᱧ ᱞᱟᱹᱭᱮᱫᱟ ᱡᱮ ᱟᱯᱮ ᱥᱮᱫ ᱫᱚ ᱢᱟᱱᱮ ᱡᱳᱨ ᱵᱷᱟᱜᱮ ᱜᱮᱠᱚ ᱡᱳᱨᱥᱳᱨ ᱠᱚ ᱢᱟᱱᱟᱣᱟᱠᱚ ᱥᱮ ᱮᱢᱱᱤ ᱜᱮ ᱱᱚᱨᱢᱟᱞ ᱥᱟᱺᱦᱤᱡ ᱠᱚ ᱤᱭᱟᱹ ᱯᱟᱞᱚᱱ ᱜᱮᱭᱟ ᱠᱚ?
ᱦᱮᱸ ᱢᱟᱱᱮ ᱵᱷᱟᱜᱮ ᱜᱮ ᱦᱩᱭᱩᱜ ᱜᱮᱭᱟ ᱟᱨᱠᱤ, ᱥᱮᱨᱚᱠᱚᱢ ᱜᱮ ᱟᱨᱠᱤ᱾
ᱟᱪᱪᱷᱟ ᱟᱪᱪᱷᱟ ᱦᱮᱸ ᱛᱚ ᱟᱞᱮ ᱥᱮᱫ ᱫᱚ ᱱᱚᱜ-ᱣᱟ ᱯᱚᱨᱚᱵᱽ ᱠᱚᱦᱚᱸ ᱦᱩᱭᱩᱜ ᱜᱮᱭᱟ, ᱠᱟᱱᱴᱷᱟᱲ ᱯᱚᱨᱚᱵᱽ ᱠᱚ ᱦᱩᱭᱩᱜ ᱜᱮᱭᱟ, ᱯᱟᱛᱟ ᱮᱱᱮᱡ ᱠᱚ ᱦᱩᱭᱩᱜ ᱜᱮᱭᱟ᱾ ᱛᱟᱨᱯᱚᱨᱮ ᱚᱱᱟ ᱡᱟᱦᱟᱸ ᱞᱮᱠᱟ ᱠᱚ ᱞᱟᱹᱭᱟ ᱢᱟᱱᱮ ᱥᱮᱛᱟᱜ ᱵᱮᱲᱟ ᱫᱚ ᱠᱟᱱᱴᱷᱟᱲ ᱵᱤᱞᱤ ᱠᱚᱠᱚ ᱡᱚᱢᱟᱠᱚ, ᱠᱟᱱᱴᱟᱲ ᱵᱤᱞᱤ ᱠᱚᱠᱚ ᱡᱚᱢᱟ ᱟᱨ ᱟᱭᱢᱟ ᱞᱟᱹᱭᱟᱠᱚ ᱟᱭᱢᱟ ᱨᱚᱠᱚᱢᱟᱜ ᱡᱚ ᱵᱤᱞᱤ ᱠᱚᱠᱚ ᱡᱚᱢᱟᱠᱚ᱾ ᱛᱚ ᱚᱱᱟᱜᱮ ᱟᱨ ᱛᱟᱯᱚᱨᱮ ᱟᱹᱭᱩᱵ ᱵᱮᱲᱟ ᱫᱚᱞᱮ ᱯᱤᱴᱷᱟᱹ ᱵᱟᱲᱟᱭ ᱜᱮᱭᱟᱞᱮ ᱡᱟᱦᱟᱸᱱᱟᱜ ᱜᱮ ᱡᱤᱞ ᱯᱤᱴᱷᱟᱹ ᱠᱚᱞᱮ ᱯᱤᱴᱷᱟᱹ ᱵᱟᱲᱟᱭ ᱜᱮᱭᱟᱞᱮ᱾
ᱦᱮᱸ ᱛᱚ ᱦᱮᱸ ᱛᱟᱦᱞᱮ ᱪᱮᱜ
ᱯᱤᱴᱷᱟᱹ ᱵᱟᱲᱟᱭ ᱜᱮᱭᱟ ᱥᱮ
ᱦᱮᱸ ᱦᱮᱸ ᱯᱤᱴᱷᱟᱹ ᱵᱟᱲᱟᱭ ᱜᱮᱭᱟᱞᱮ ᱟᱭᱢᱟ ᱞᱮᱠᱟᱱ ᱚᱠᱚᱭ ᱫᱚ ᱚᱠᱟ ᱢᱟᱱᱮ ᱚᱠᱟ ᱢᱟᱱᱮ ᱵᱟᱨ ᱯᱮ ᱨᱚᱠᱚᱢ ᱡᱤᱞ ᱠᱚ ᱢᱟᱱᱮ ᱚᱱᱠᱟᱱᱟᱜ ᱛᱮᱠᱚ ᱯᱤᱴᱷᱟᱹᱭ ᱜᱮᱭᱟ ᱥᱮ, ᱟᱫᱚ ᱚᱠᱚᱭ ᱚᱠᱟᱴᱟᱜ ᱛᱮ ᱯᱤᱴᱷᱟᱹᱭᱟ ᱚᱱᱠᱟᱱ ᱴᱟᱭᱤᱯ ᱟᱨᱠᱤ᱾
ᱦᱮᱸᱛᱚ ᱚᱱᱟ ᱫᱚ ᱳᱭ ᱟᱨᱠᱤ ᱱᱮᱛᱟᱨ ᱫᱚᱛᱚ ᱡᱷᱚ ᱛᱚ ᱡᱮ ᱢᱟᱱᱮ ᱩᱱᱫᱤᱱ ᱪᱮᱫ ᱞᱮᱠᱟ ᱠᱚ ᱞᱟᱹᱭᱟ ᱡᱮ ᱥᱟᱡᱟ ᱠᱚᱫᱚ ᱵᱤᱥᱤᱨ ᱵᱷᱟᱜᱽ ᱫᱚ ᱥᱩᱠᱨᱤ ᱡᱤᱞ ᱠᱚᱠᱚ ᱡᱚᱢᱟ ᱵᱤᱥᱤᱨ ᱵᱷᱟᱜ ᱛᱚ ᱱᱚᱝᱠᱟ ᱫᱚ ᱱᱤᱭᱟᱹ ᱩᱢᱟᱹᱨ ᱦᱮᱡ ᱠᱟᱛᱮᱜ ᱫᱚ ᱵᱟᱝ ᱛᱚ ᱟᱨ ᱡᱷᱚᱛᱚ ᱜᱮᱠᱚ ᱡᱚᱢᱟ ᱡᱷᱚᱛᱚ ᱨᱚᱠᱚᱢᱟᱜ ᱡᱤᱞ ᱜᱮᱠᱚ ᱯᱤᱴᱷᱟᱹᱭᱟᱠᱚ᱾
ᱦᱮᱸᱛᱚ ᱦᱮᱸ ᱟᱫᱚ ᱚᱠᱚᱭ ᱟᱨᱠᱤ ᱱᱮᱛᱟᱨ ᱫᱚ ᱟᱹᱰᱤ ᱨᱚᱠᱚᱢ ᱛ ᱞᱟᱹᱭᱟᱠᱚ ᱵᱟᱠᱚ ᱡᱚᱢᱟ ᱵᱟᱞᱮ ᱡᱚᱢᱟ᱾ ᱠᱤ ᱚᱠᱚᱭ ᱚᱠᱟ ᱞᱮᱠᱟ ᱡᱷᱚᱛᱚ ᱛᱚ ᱥᱚᱢᱟᱱ ᱫᱚ ᱵᱟᱝ ᱜᱮᱥᱮ, ᱞᱟᱦᱟᱛᱮ ᱞᱟᱦᱟᱛᱮ ᱡᱮᱢᱚᱱ ᱢᱟᱱᱮ ᱥᱩᱠᱨᱤ ᱡᱤᱞ ᱠᱚᱠᱚ ᱯᱤᱴᱷᱟᱹᱭᱟ ᱢᱟᱱᱮ ᱡᱷᱚᱛᱚ ᱜᱮ ᱥᱩᱠᱨᱤ ᱡᱤᱞ ᱜᱮᱢ ᱧᱟᱢ ᱛᱟᱠᱚᱣᱟ᱾ ᱮᱴᱟᱜ ᱯᱤᱴᱷᱟᱹᱢ ᱧᱟᱢᱟ ᱟᱨᱠᱤ ᱠᱷᱩᱵ ᱠᱚᱢ ᱟᱨᱠᱤ ᱟᱨ ᱱᱮᱛᱟᱨ ᱫᱚ ᱢᱟᱱᱮ ᱥᱩᱠᱨᱤ ᱡᱤᱞ ᱯᱤᱴᱷᱤ ᱫᱚ ᱟᱨᱠᱤ ᱚᱱᱠᱟ ᱠᱷᱩᱵ ᱠᱚᱢ ᱟᱨᱠᱤᱢ ᱧᱟᱢᱟ᱾ ᱢᱟᱱᱮ ᱛᱟᱦᱮᱸᱱ ᱨᱮᱦᱚᱸ ᱢᱟᱱᱮ ᱚᱱᱠᱟ ᱠᱚᱢ ᱠᱚᱢ ᱴᱟᱭᱤᱯ ᱟᱨᱠᱤ᱾
ᱟᱪᱪᱷᱟ ᱦᱮᱸᱛᱚ᱾ ᱛᱟᱦᱚᱞᱮ ᱞᱟᱹᱭᱫᱟᱹᱧ ᱡᱮ ᱟᱯᱮ ᱥᱮᱫ ᱫᱚ ᱛᱟᱦᱞᱮ ᱛᱟᱞᱮ ᱠᱚᱫᱚ ᱵᱞᱮᱜ ᱠᱟᱱ ᱜᱮᱭᱟ ᱥᱮ ᱵᱟᱝᱜᱮ?
ᱛᱟᱞᱮ ᱠᱚᱫᱚ ᱟᱣᱨᱤᱭᱜᱼᱟ ᱟᱨᱠᱤ ᱛᱟᱞᱮ ᱵᱮᱤᱞᱮ ᱫᱚ᱾ ᱢᱟᱱᱮ ᱮᱠᱷᱚᱱᱳ ᱠᱟᱹᱴᱤᱡ ᱢᱟᱱᱮ ᱫᱮᱨᱤ ᱜᱮᱭᱟ ᱟᱨᱠᱤ᱾
ᱟᱪᱪᱷᱟ ᱟᱪᱪᱷᱟ ᱪᱷᱟ ᱦᱮᱸᱛᱚ ᱟᱫᱚ ᱱᱚᱜᱼᱚᱭ ᱛᱚ ᱥᱚᱢᱚᱭ ᱤᱭᱟᱹ ᱱᱚᱜᱼᱚᱭ ᱪᱮᱫ ᱠᱚ ᱞᱟᱹᱭᱟ ᱪᱮᱫ ᱯᱚᱨᱚᱵᱽ ᱠᱚ ᱞᱟᱹᱭᱟ ᱡᱮ ᱡᱟᱦᱟᱸ ᱫᱚ ᱚᱱᱟ ᱥᱚᱢᱚᱭ ᱫᱚ ᱟᱞᱮ ᱫᱚ ᱤᱭᱟᱹ ᱛᱟᱞᱮ ᱠᱚᱞᱮ ᱯᱤᱴᱷᱟᱹ ᱵᱟᱲᱟᱭ ᱜᱮᱭᱟᱞᱮ᱾
ᱦᱮᱸᱛᱚ ᱦᱮᱸᱛᱚ ᱪᱮᱫ ᱢᱟᱱᱮ ᱦᱟᱸᱜ ᱠᱚ ᱞᱟᱹᱭ ᱪᱮᱫ ᱯᱚᱨᱚᱵᱽ ᱠᱚ ᱞᱟᱹᱭᱟ ᱚᱱᱟ ᱫᱚ
ᱢᱟ ᱪᱮᱫ ᱪᱚ ᱦᱭᱛᱳ ᱢᱤᱫᱴᱮᱱ ᱠᱚ ᱞᱟᱹᱭ ᱜᱮᱭᱟ ᱠᱚ ᱚᱝᱠᱟᱜ ᱜᱮ ᱟᱫᱚ ᱱᱚᱜᱼᱚᱭ ᱱᱚᱝᱠᱟ ᱟᱞᱮ ᱦᱚᱸ ᱛᱟᱞᱮ ᱠᱚᱞᱮ ᱯᱤᱴᱷᱟᱹ ᱵᱟᱲᱟᱭ ᱜᱮᱭᱟᱞᱮ ᱰᱩᱢᱵᱩᱜ ᱵᱟᱲᱟᱭ ᱜᱮᱭᱟᱞᱮ ᱜᱚᱢᱦᱟ ᱡᱟᱦᱟᱸ ᱠᱚ ᱞᱟᱹᱭ ᱫᱟ ᱜᱚᱢᱦᱟ᱾
ᱦᱮᱸ ᱦᱮᱸ ᱦᱮᱸ᱾ ᱜᱚᱢᱦᱟ ᱜᱚᱢᱦᱟ᱾
ᱛᱚ ᱚᱱᱟ ᱠᱚᱜᱮ ᱟᱞᱮ ᱫᱚ ᱛᱟᱞᱮ ᱠᱚᱞᱮ ᱯᱤᱴᱷᱟᱹ ᱵᱟᱲᱟᱭ ᱜᱮᱭᱟᱞᱮ ᱰᱩᱸᱵᱩᱜ ᱵᱟᱲᱟᱭ ᱜᱮᱭᱟᱞᱮ᱾ ᱟᱨ ᱢᱟᱱᱮ ᱱᱚᱝᱠᱟ ᱰᱚᱜᱚᱨ ᱥᱟᱠᱟᱢ ᱠᱚᱨᱮ ᱯᱤᱴᱷᱟᱹ ᱠᱚᱯᱮ ᱡᱚᱢ ᱵᱟᱲᱟ
ᱦᱮᱸ ᱦᱮᱸ ᱦᱮᱸ᱾ ᱦᱮᱸ ᱡᱚᱢ ᱵᱟᱲᱟ ᱦᱩᱭ ᱠᱟᱱᱟ ᱢᱟᱱᱮ ᱯᱤᱴᱷᱟᱹ ᱵᱟᱲᱟ ᱦᱩᱭᱩᱜ ᱜᱮᱭᱟ ᱛᱚ ᱟᱨᱠᱤ᱾
ᱟᱪᱪᱷᱟ ᱟᱪᱪᱷᱟ ᱦᱮᱸ ᱛᱚ ᱵᱮᱥ ᱜᱮ᱾
ᱦᱮᱸᱛᱚ ᱢᱟᱱᱮ ᱚᱱᱟ ᱛᱟᱞᱮ ᱨᱮᱱᱟᱜ ᱫᱚ ᱢᱟᱱᱮ ᱟᱹᱰᱤ ᱞᱮᱠᱟ ᱠᱟᱛᱮᱜ ᱡᱚᱢ ᱜᱟᱱᱚᱜ ᱟ ᱥᱮ ᱢᱤᱫ ᱞᱮᱠᱟ ᱠᱟᱛᱮ ᱫᱚ ᱵᱟᱝᱜᱮ᱾
ᱦᱮᱸ ᱰᱳᱵᱳᱜ ᱦᱚᱸᱠᱚ ᱡᱚᱢ ᱜᱮᱭᱟ ᱠᱚ ᱫᱚᱢᱮᱜ ᱜᱮ ᱟᱨ ᱱᱮᱛᱟᱨ ᱫᱚ ᱟᱭᱢᱟ ᱟᱭᱢᱟ ᱨᱚᱠᱚᱢᱟᱜ ᱥᱩᱱᱩᱢ ᱪᱟᱠᱟ ᱯᱤᱴᱷᱟᱹ ᱠᱚᱦᱚᱸ ᱩᱰᱩᱠ ᱠᱟᱱᱟ ᱛᱚ, ᱩᱱ ᱫᱤᱱ ᱞᱮᱠᱟᱛᱮ ᱵᱟᱝᱛᱚ ᱡᱮ ᱰᱳᱵᱳᱜ ᱠᱚᱛᱮᱜᱮ ᱠᱚ ᱯᱟᱨᱚᱢᱟᱠᱚ ᱥᱮ ᱮᱸ ᱥᱟ ᱠᱟᱢ ᱯᱤᱴᱷᱟ ᱛᱮᱜᱮ ᱠᱚ ᱯᱟᱨᱚᱢᱟ ᱱᱮᱛᱟᱨ ᱫᱚᱫᱚ ᱱᱚᱜᱼᱚᱭ ᱯᱚᱲᱟ ᱠᱚᱠᱚ ᱵᱮᱱᱟᱣᱟᱠᱚ ᱪᱮ ᱨᱚᱠᱚᱢ ᱟᱭᱢᱟ ᱟᱭᱢᱟ ᱨᱚᱠᱚᱢᱟᱜ ᱠᱚ ᱵᱮᱱᱟᱣ ᱜᱮᱭᱟ ᱠᱚ ᱛᱟᱞᱮ ᱨᱮᱱᱟᱜ᱾
ᱦᱮᱸ ᱦᱮᱸ ᱦᱮᱸ᱾ ᱢᱟᱱᱮ ᱦᱮᱸ ᱛᱚ ᱦᱮᱸ᱾
ᱦᱮᱸ?
ᱢᱟᱱᱮ ᱱᱮᱛᱟᱨ ᱫᱚ ᱟᱭᱢᱟ ᱞᱮᱠᱟᱱᱟᱜ ᱟᱨᱠᱤ ᱠᱚ ᱠᱚᱨᱟᱣ ᱜᱮᱭᱟ, ᱢᱟᱱᱮ ᱚᱠᱚᱭ ᱚᱠᱟ ᱞᱮᱠᱟ ᱠᱟᱛᱮᱜ ᱫᱟ ᱞᱟᱹᱭᱮᱜ-ᱟᱭ ᱚᱱᱮ ᱚᱝᱠᱟ ᱴᱟᱭᱤᱯ ᱟᱨᱠᱤ, ᱢᱟᱱᱮ ᱡᱷᱚᱛᱚ ᱦᱚᱲ ᱫᱚ ᱥᱚᱢᱟᱱ ᱫᱚ ᱵᱟᱝ ᱜᱮᱭᱟ ᱦᱮᱸ᱾
ᱦᱳᱭ ᱟᱫᱚ ᱚᱠᱟ ᱞᱮᱠᱟ ᱚᱠᱚᱭ ᱫᱟᱲᱮᱭᱟᱜ-ᱟᱭ ᱚᱝᱠᱟ ᱜᱮᱛᱚᱭ ᱠᱚᱨᱟᱣᱟᱭ ᱟᱨ ᱱᱤᱭᱟᱹ ᱥᱚᱢᱚᱭ ᱫᱚ ᱢᱟᱱᱮ